ᱦᱮᱞᱳ
ᱞᱟᱹᱭ ᱢᱮ
ᱦᱮᱞᱳ
ᱦᱮᱸ
ᱪᱤᱠᱟᱹᱭ ᱫᱟᱢ?
ᱦᱚᱜᱼᱚᱭ ᱛᱚ ᱛᱤᱸᱜᱩ ᱵᱟᱲᱟᱭ ᱠᱟᱱᱤᱧ᱾
ᱪᱤᱠᱟ?
ᱛᱤᱸᱜᱩ ᱵᱟᱲᱟᱭ ᱠᱟᱹᱱᱟᱹᱧ᱾
ᱧᱤᱫᱟᱹ ᱠᱟᱱᱟ ᱜᱤᱛᱤᱡ ᱵᱟᱲᱟᱭ ᱢᱮ ᱟᱢ ᱫᱚᱢ ᱛᱤᱸᱜᱳ ᱠᱟᱱᱟ ᱱᱤᱛᱳᱜ ᱦᱚᱸ᱾ ᱟᱪᱪᱷᱟ ᱫᱩᱲᱩᱵ ᱛᱚ ᱫᱟᱲᱮᱭᱟᱜᱼᱟ᱾
ᱥᱤᱠᱬᱤᱡ ᱠᱚ ᱡᱚᱢᱤᱧ ᱠᱟᱱᱟ᱾
ᱦᱮᱸ ᱥᱤᱠᱲᱤᱡ ᱠᱚ ᱡᱚᱢᱮᱜ ᱢᱤᱭᱟ ᱥᱤᱠᱲᱤᱡ ᱫᱚ ᱞᱟᱜᱟ ᱠᱚᱢ᱾
ᱚᱠᱟ ᱥᱮᱡ ᱤᱧ ᱞᱟᱜᱟ ᱠᱚᱣᱟ?
ᱟᱢ ᱫᱚ ᱠᱟᱱᱛᱷᱟ ᱥᱚᱸᱜᱮ ᱠᱟᱜ ᱫᱚᱨᱠᱟᱨ ᱛᱟᱦᱮᱸ ᱠᱟᱱᱟ, ᱩᱭᱩ ᱯᱚᱴᱚᱢ ᱠᱚᱜᱼᱟ ᱡᱟᱦᱟᱸᱨᱮ ᱢᱮᱱᱟ ᱢᱮᱭᱟ ᱚᱸᱰᱮ ᱩᱭᱩ ᱯᱚᱴᱚᱢ ᱠᱚᱜ ᱢᱮ᱾
ᱠᱟᱱᱛᱷᱟ ᱫᱚ ᱵᱟᱹᱱᱩᱜ ᱛᱟᱞᱮᱭᱟ ᱟᱞᱮᱭᱟᱜ ᱫᱚ᱾
ᱢᱮᱱᱟᱜ ᱛᱟᱯᱮᱭᱟ᱾ ᱠᱟᱱᱛᱷᱟ ᱵᱟᱱᱩᱜ ᱠᱷᱟᱱ ᱫᱚ᱾ ᱯᱟᱴᱭᱟᱹ ᱯᱟᱴᱭᱟᱹ ᱜᱮ ᱟᱜᱩ ᱠᱟᱛᱮᱜ ᱚᱱᱟ ᱛᱮ ᱤᱭᱟᱹ ᱛᱮᱦᱚᱸ ᱩᱭᱩ ᱫᱚ ᱜᱟᱱᱚᱜ ᱜᱮᱭᱟ᱾
ᱦᱮᱸ
ᱦᱩᱸ
ᱚᱱᱟ ᱯᱟᱹᱴᱭᱟᱹ ᱫᱚ, ᱚᱱᱟ ᱯᱟᱹᱴᱭᱟᱹ ᱫᱚᱞᱮ ᱟᱴᱮᱫ ᱟᱠᱟᱫᱟᱞᱮ᱾
ᱟᱫᱚ ᱯᱟᱹᱴᱭᱟᱹ ᱵᱟᱹᱱᱩᱜ ᱛᱟᱯᱮᱭᱟ ᱥᱮ ᱪᱮᱫ ᱮᱠᱥᱴᱨᱟ ᱯᱮᱲᱟ ᱛᱟᱦᱞᱮ ᱚᱟᱨᱮ ᱫᱩᱲᱩᱵ ᱛᱟᱯᱮᱭᱟ ᱚᱛ ᱨᱮᱯᱮ ᱫᱩᱲᱩᱵ ᱠᱚ ᱜᱮᱭᱟ?
ᱦᱩᱸ
ᱚᱛ ᱨᱮ ᱢᱟᱥᱮ ᱡᱟᱞᱟ, ᱚᱛ ᱨᱮᱯᱮ ᱫᱩᱲᱩᱵ ᱠᱚᱣᱟ᱾
ᱪᱮᱫᱟᱜ?
ᱵᱟᱝ ᱚᱛ ᱨᱮᱫᱚ ᱵᱟᱝ ᱵᱟᱝ ᱥᱮ ᱚᱛ ᱨᱮᱫᱚ ᱵᱟᱝᱠᱩ ᱫᱩᱲᱩᱵ ᱠᱚᱣᱟ ᱯᱟᱪᱮᱫ ᱯᱟᱨᱠᱚᱢ ᱦᱚᱸ ᱵᱟᱹᱱᱩᱜ ᱛᱟᱯᱮᱭᱟ ᱟᱯᱮ ᱫᱚ ᱢᱟ ᱥᱮ ᱟᱯᱮ ᱫᱚ ᱪᱤᱞᱤ ᱦᱚᱲ᱾
ᱟᱞᱮ ᱫᱚ ᱡᱟᱦᱟᱱ ᱦᱚᱲ ᱜᱮ ᱵᱟᱝ ᱠᱟᱱᱟᱞᱮ ᱟᱫᱚ ᱟᱯᱮᱭᱟᱜ ᱫᱚ᱾
ᱟᱞᱮᱭᱟᱜ ᱫᱚ ᱪᱮᱫ ᱦᱚᱸ ᱵᱟᱝ ᱨᱟᱹᱜᱤᱜ ᱠᱟᱱᱟ ᱯᱮ ᱪᱮᱫᱟᱜ?
ᱟᱞᱮ ᱫᱚ ᱵᱟᱞᱮ ᱨᱟᱜᱤᱜ ᱠᱟᱱᱟ ᱾
ᱚᱱᱠᱟ ᱜᱮ ᱵᱩᱡᱽ ᱮᱱᱟ ᱟᱯᱮ ᱯᱮ ᱨᱟᱸᱜᱟᱜ ᱠᱟᱱᱟ᱾
ᱪᱮᱫᱟᱜ ᱞᱮ ᱨᱟᱸᱜᱟᱜᱼᱟ ᱟᱞᱮ ᱫᱚ ᱾
ᱢᱚᱱᱮ ᱦᱩᱭ ᱮᱱ ᱛᱟᱞᱮᱭᱟ᱾
ᱪᱮᱫᱟᱜ ᱫᱚᱞᱮ ᱨᱚᱸᱜᱟᱜᱼᱟ ᱟᱞᱮ ᱫᱚ ᱟᱞᱮ ᱫᱚ ᱵᱷᱟᱜᱮ ᱵᱷᱟᱜᱮ ᱛᱮᱜᱮᱞᱮ ᱞᱟᱹᱭ ᱫᱟᱞᱮ ᱥᱮ᱾
ᱵᱷᱟᱜᱮ ᱵᱷᱟᱜᱤ ᱛᱮ ᱟᱯᱮ ᱫᱚ ᱪᱮᱫ ᱦᱚᱸ ᱵᱟᱝ ᱯᱮ ᱨᱮᱵᱮᱱ ᱠᱟᱱᱟ ᱵᱷᱟᱜᱤ ᱵᱷᱟᱜᱤ ᱛᱮ ᱟᱯᱮ ᱫᱚᱯᱮ ᱨᱟᱸᱜᱟᱜ ᱠᱟᱱᱟ ᱠᱷᱟᱞᱤ ᱯᱮ ᱨᱟᱸᱜᱟᱜ ᱠᱟᱱᱟ᱾
ᱵᱟᱞᱮ ᱨᱟᱸᱜᱟᱣ ᱮᱱᱟ᱾
ᱢᱟ ᱟᱞᱮᱭᱟᱜ ᱢᱚᱱᱮ ᱨᱮᱱᱟᱜ ᱠᱟᱛᱷᱟ ᱞᱮ ᱥᱚᱫᱚᱨᱟᱯᱮ ᱠᱟᱱᱟ, ᱟᱯᱮᱯᱮ ᱨᱟᱜᱤᱜ ᱠᱟᱱᱟ᱾ ᱩᱱᱠᱩ ᱦᱩᱸᱠᱮᱫ ᱫᱚᱯᱮ ᱵᱟᱝᱯᱮ ᱨᱟᱸᱜᱟᱜ ᱠᱟᱱ ᱛᱟᱦᱮᱸᱫ ᱟᱞᱮ ᱡᱚᱠᱷᱚᱱ ᱞᱮ ᱞᱟᱹᱭᱮᱫ ᱛᱟᱦᱮᱸᱫ᱾
ᱵᱟᱝ ᱜᱮ᱾
ᱦᱩᱸ ᱵᱟᱝ ᱜᱮ ᱫᱚ ᱪᱮᱫ ᱨᱟᱸᱜᱟᱣ ᱠᱷᱟᱹᱛᱤᱨ ᱛᱚ ᱚᱱᱠᱟ ᱯᱮ ᱞᱟᱹᱭᱮᱫ ᱛᱟᱦᱮᱸᱫ᱾
ᱪᱮᱫ ᱞᱮ ᱞᱟᱹᱭ ᱠᱮᱫᱟ ᱟᱞᱮ ᱫᱚ, ᱟᱞᱮᱫᱚ ᱪᱮᱫ ᱦᱚᱸ ᱵᱟᱞᱮ ᱞᱟᱹᱭ ᱠᱮᱫᱟ ᱚᱱᱠᱟᱱᱟᱜ᱾
ᱚᱱᱠᱟᱱᱟᱜ ᱫᱚ ᱵᱟᱝ ᱞᱮ ᱢᱮᱱ ᱠᱮᱫᱟ ᱡᱮ ᱨᱮᱵᱮᱱᱟᱯᱮ ᱵᱟᱝ ᱟᱞᱮ ᱫᱚ ᱵᱟᱝᱞᱮ ᱨᱮᱵᱮᱱᱟ᱾
ᱦᱩᱸ ᱨᱟᱸᱜᱟᱣ ᱦᱩᱭᱱᱟ ᱠᱤ᱾
ᱦᱮᱸ ᱚᱱᱟ ᱫᱚ ᱨᱟᱸᱜᱟᱣ ᱠᱷᱟᱛᱤᱨ ᱛᱮᱠᱚ ᱢᱮᱱᱟ᱾
ᱨᱟᱜᱟᱣ ᱠᱟᱛᱮᱫ ᱩᱱ ᱫᱚ ᱵᱟᱝ ᱠᱚ ᱢᱮᱱᱟ᱾
ᱚᱱᱟ ᱫᱚ ᱨᱟᱸᱜᱟᱟᱣ ᱠᱷᱟᱹᱛᱤᱨ ᱛᱮᱜᱮ ᱟᱲᱤᱥ ᱟᱲᱤᱥ ᱟᱞᱮ ᱠᱟᱱᱟ ᱯᱮ ᱟᱞᱮ ᱫᱚ ᱵᱟᱝ ᱠᱩᱥᱤᱭᱟᱞᱮ ᱠᱟᱱᱟ᱾
ᱟᱞᱮ ᱪᱮᱫᱟᱜ ᱞᱮ ᱟᱲᱤᱥ ᱟᱯᱮᱭᱟ᱾
ᱵᱟᱝ ᱯᱮ ᱠᱩᱥᱤᱭᱟᱞᱮ ᱠᱟᱱᱟ ᱚᱱᱟ ᱛᱤᱨ ᱛᱮᱜᱮ ᱛᱚᱯᱮ ᱟᱹᱲᱤᱥ ᱟᱟᱞᱮ ᱠᱟᱱᱟ᱾
ᱟᱯᱮ ᱫᱚ ᱟᱯᱮ ᱫᱚ ᱧᱮᱞ ᱦᱚᱸ ᱵᱟᱞᱮ ᱧᱮᱞ ᱠᱫ ᱯᱮᱭᱟ ᱟᱫᱚ ᱪᱤᱠᱟᱹᱛᱮᱞᱮ ᱟᱹᱲᱤᱥ ᱟᱯᱮᱭᱟ᱾
ᱧᱮᱞ ᱫᱚ ᱵᱟᱝ ᱥᱮᱛᱮ ᱯᱮ ᱧᱮᱞ ᱠᱮᱫ ᱞᱮᱭᱟ ᱟᱪᱪᱷᱟ ᱧᱮᱞ ᱞᱮᱭᱟᱯᱮ ᱛᱚ ᱧᱮᱞ ᱠᱮᱭᱟᱞᱮ᱾ ᱟᱞᱮ ᱦᱚᱸ ᱧᱮᱞ ᱯᱮᱭᱟ᱾
ᱦᱮᱸ
ᱛᱚ ᱚᱱᱟ ᱠᱷᱟᱹᱛᱤᱨ ᱛᱚ ᱨᱮᱵᱮᱱ ᱫᱚᱨᱠᱟᱨ ᱾
ᱟᱯᱮ ᱫᱚᱯᱮ ᱨᱟᱸᱜᱟᱜ ᱠᱟᱱᱟ ᱡᱟᱦᱟᱸ ᱜᱮᱯᱮ ᱞᱟᱹᱭ ᱾
ᱚ ᱟᱞᱤ ᱞᱮ ᱨᱟᱸᱜᱟᱜ ᱠᱟᱱᱟ, ᱪᱮᱫᱟᱜ ᱞᱮ ᱨᱟᱸᱜᱟᱜᱼᱟ ᱟᱞᱮ ᱫᱚ!
ᱛᱟᱦᱚᱞᱮ ᱞᱟᱹᱭ ᱯᱮ ᱥᱮ ᱢᱟ ᱾
ᱪᱮᱫ ᱫᱚᱧ ᱞᱟᱹᱭᱟ?
ᱟᱞᱮ ᱟᱯᱮ ᱞᱮ ᱠᱩᱥᱤᱭ ᱠᱟᱜ ᱯᱮᱭᱟ ᱟᱞᱮ ᱾
ᱦᱮᱸ ᱾
ᱦᱳᱭ ᱾
ᱚᱱᱟ ᱫᱚ ᱟᱞᱮ ᱞᱮ ᱞᱮᱭᱟ!
ᱦᱮᱸ, ᱪᱮᱫ ᱯᱮ ᱞᱮᱭᱟ?
ᱚᱱᱟ ᱫᱚ ᱟᱞᱮ ᱞᱮ ᱞᱮᱭᱟ ᱟᱞᱮ ᱞᱮ ᱞᱮᱭᱟ?
ᱟᱞᱮ ᱞᱮ ᱞᱮᱭ ᱠᱮᱫᱟ ᱛᱚ ᱾
ᱟᱞᱮ ᱫᱚ ᱵᱟᱞᱮ ᱠᱩᱥᱤᱠᱟᱫ ᱯᱮᱭᱟ ᱾
ᱚᱱᱟ ᱜᱮᱛᱷᱚ ᱚᱱᱟ ᱜᱮᱛᱷᱚ ᱵᱟᱝᱯᱮ ᱠᱩᱥᱤᱭᱟᱞᱮ ᱠᱟᱱᱟ ᱟᱹᱲᱤᱥ ᱟᱞᱮ ᱠᱟᱱᱟ ᱯᱮ ᱾
ᱚᱱᱟ ᱫᱚ ᱟᱹᱲᱤᱥ ᱦᱳᱭ ᱱᱟ ᱠᱤ!
ᱦᱩᱸ, ᱚᱱᱟ ᱫᱚ ᱟᱹᱲᱤᱥ ᱜᱮ ᱦᱩᱭᱱᱟ ᱾ ᱵᱟᱝ ᱟᱞᱮ ᱨᱮᱸᱜᱮᱡ ᱜᱮᱛᱮ!
ᱟᱞᱮ ᱫᱚ ᱪᱤᱠᱟᱹᱛᱮᱞᱮ ᱵᱟᱲᱟᱭᱟ?
ᱵᱟᱲᱟᱭ ᱜᱮᱭᱟ ᱯᱮ ᱢᱚᱱᱮ ᱦᱩᱭᱩᱜ ᱠᱟᱱᱟ ᱟᱯᱮ ᱫᱚ!
ᱟᱞᱮ ᱫᱚ ᱪᱤᱠᱟᱹ ᱛᱮᱞᱮ ᱵᱟᱲᱟᱭᱟ?
ᱦᱳᱭ ᱦᱚᱜᱼᱚᱭ ᱞᱮ ᱞᱟᱹᱭᱟᱯᱮ ᱠᱟᱱᱟ ᱟᱞᱮ ᱛᱚᱞᱮ ᱨᱮᱸᱜᱮᱡ ᱜᱮᱭᱟ ᱥᱮ ᱾
ᱟᱨᱟᱨ ᱚ ᱟᱯᱮ ᱜᱮᱯᱮ ᱞᱮᱭᱚᱜ ᱠᱟᱱᱟ ᱾
ᱟᱞᱮ ᱞᱮ ᱨᱮᱸᱜᱮᱡ ᱜᱮᱛᱮ ᱞᱮ ᱞᱮᱭᱟᱯᱮ ᱠᱟᱱᱟ ᱡᱮᱞᱮ ᱨᱮᱸᱜᱮᱡ ᱜᱮᱭᱟ ᱾
ᱟᱫᱚ ᱪᱤᱠᱟᱹᱭᱮᱱᱟ? ᱡᱚᱢ ᱠᱟᱫᱟ ᱯᱮ ᱛᱚ ᱛᱮᱦᱤᱱ ᱫᱚ? ᱛᱮᱦᱮᱱ ᱫᱚ ᱵᱟᱝ ᱡᱚᱢ ᱠᱟ ᱵᱟᱝ ᱡᱚᱢ ᱠᱟᱛᱮ ᱯᱮ ᱡᱟᱯᱤᱫᱟ ᱠᱤ ᱡᱚᱢ ᱠᱟᱫᱟ ᱞᱮ ᱛᱚ ᱾
ᱡᱚᱢ ᱫᱚᱞᱮ ᱡᱚᱢ ᱠᱟᱫᱟ, ᱟᱞᱮ ᱫᱚ ᱚᱱᱟ ᱛᱮᱫᱚ ᱡᱚᱢ ᱛᱮᱫᱚ ᱵᱟᱞᱮ ᱨᱮᱸᱜᱮᱡᱼᱟ ᱾ ᱟᱞᱮ ᱢᱟ ᱴᱟᱠᱟ ᱯᱚᱭᱥᱟ ᱛᱮᱞᱮ ᱨᱮᱸᱜᱮᱡᱼᱟ ᱾ ᱚᱲᱟᱜ ᱵᱟᱹᱱᱩᱜ ᱛᱟᱞᱮᱭᱟ ᱵᱷᱟᱜᱤ ᱚᱲᱟᱜ ᱢᱟᱨᱟᱝ ᱚᱲᱟᱜ ᱟᱯᱮ ᱞᱮᱠᱟ ᱫᱟᱞᱟᱱ ᱚᱲᱟᱜ ᱪᱟᱨ ᱛᱟᱞᱟ ᱾
ᱦᱩᱸ, ᱟᱞᱮ ᱪᱟᱨᱛᱮ ᱟᱞᱮᱭᱟᱜ ᱫᱚ ᱪᱟᱨ ᱛᱟᱞᱟ ᱫᱚ ᱵᱟᱝ ᱠᱟᱱ ᱛᱟᱞᱮᱭᱟ ᱟᱞᱮᱭᱟᱜ ᱫᱚ ᱯᱚᱧᱪᱟᱥ ᱛᱟᱞᱟ ᱠᱟᱱ ᱛᱟᱞᱮᱭᱟ ᱾
ᱚᱱᱟ ᱠᱷᱟᱹᱛᱤᱨ ᱛᱮ ᱩᱱᱟᱹᱜ ᱯᱮ ᱨᱟᱸᱜᱟᱜ ᱠᱟᱱᱟ ᱥᱮ?
ᱦᱩᱸ ᱾
ᱴᱷᱤᱠ ᱜᱮᱭᱟ ᱟᱫᱚ ᱵᱟᱝ ᱯᱮ ᱠᱩᱥᱤ ᱟᱞᱮ ᱠᱷᱟᱱ ᱫᱚ ᱟᱫᱚ ᱪᱮᱫ ᱞᱮ ᱪᱤᱠᱟᱹᱭᱟ? ᱟᱞᱮ ᱫᱚ ᱵᱟᱝᱞᱮ ᱡᱳᱨ ᱡᱚᱵᱚᱥᱛᱤ ᱫᱟᱲᱮᱭᱟᱯᱮ ᱡᱮ ᱦᱮᱸ ᱠᱩᱥᱤᱭᱟ ᱞᱮ ᱯᱮ, ᱠᱩᱥᱤ ᱜᱮ ᱞᱟᱜᱟᱜᱼᱟ ᱾
ᱦᱮᱸᱻ
ᱟᱯᱮᱭᱟᱜ ᱡᱩᱫᱤ ᱯᱚᱧᱪᱟᱥ ᱛᱟᱞᱟ ᱛᱟᱦᱚᱞᱮ ᱥᱟᱴ ᱛᱟᱞᱟ ᱦᱚᱲ ᱴᱷᱮᱱ ᱜᱮᱛᱚᱯᱮ ᱪᱟᱞᱟᱜᱼᱟ? ᱡᱟᱦᱟᱭᱟᱜ ᱢᱤᱫ ᱛᱟᱞᱟ ᱦᱚᱸ ᱵᱟᱹᱱᱩᱜᱼᱟ, ᱜᱩᱱᱴᱷᱩᱲ ᱠᱚᱛᱮ ᱚᱲᱟᱜ ᱛᱟᱭ ᱩᱱᱤᱭᱟᱜ ᱫᱚ ᱪᱮᱫᱟᱜ ᱯᱮ ᱠᱩᱥᱤᱭᱟᱜᱼᱟ ᱚᱲᱟᱜ ᱫᱚ?
ᱟᱫᱚ ᱵᱟᱞᱮ ᱠᱩᱥᱤᱜ ᱠᱟᱱᱟ ᱛᱚ ᱚᱱᱟ ᱛᱮᱜᱮ
ᱩᱦᱩᱜ᱾
ᱵᱟᱞᱮ ᱠᱩᱥᱤᱜ ᱠᱟᱱᱟ ᱛᱚ ᱟᱞᱮ ᱫᱚ
ᱦᱳᱭ ᱚᱱᱟ ᱜᱮᱛᱚ ᱞᱮ ᱞᱟᱹᱭ ᱫᱟ ᱱᱤᱛᱚᱜ ᱞᱮ ᱵᱩᱡᱽ ᱧᱟᱢ ᱠᱮᱫᱟ᱾
ᱦᱩᱸ᱾
ᱡᱟᱭᱦᱳᱠ ᱥᱟᱭᱴ ᱛᱟᱞᱟ ᱚᱲᱟᱜ ᱦᱚᱲ ᱴᱷᱮᱱ ᱜᱮ ᱪᱟᱞᱟᱜ ᱯᱮ᱾ ᱱᱟᱯᱟᱭ ᱛᱮ ᱛᱟᱦᱮᱱ ᱯᱮ ᱚᱸᱰᱮ᱾
ᱪᱟᱞᱟᱜ ᱜᱮᱭᱟᱞᱮ ᱛᱚ ᱪᱮᱫᱟᱜ ᱵᱟᱞᱮ ᱪᱟᱞᱟᱜᱼᱟ?
ᱦᱩᱸ᱾ ᱟᱫᱚ ᱟᱯᱮ ᱯᱮ ᱨᱟᱸᱜᱟᱜ ᱠᱟᱱᱟ ᱥᱮ ᱪᱮᱫ?
ᱟᱞᱮ ᱫᱚ ᱵᱟᱝᱞᱮ ᱨᱟᱸᱜᱟᱜ ᱠᱟᱱᱟ ᱟᱞᱮ ᱫᱚ ᱪᱮᱫᱟᱜ ᱞᱮ ᱨᱟᱸᱜᱟᱜᱼᱟ ᱦᱮᱸ ᱪᱟᱞᱟᱜ ᱟᱯᱮ ᱡᱚᱠᱷᱚᱱ ᱵᱟᱝ ᱯᱮ ᱠᱩᱥᱤᱭᱟᱞᱮ ᱠᱟᱱᱟ ᱟᱫᱚ ᱪᱮᱫ ᱞᱮ ᱞᱟᱹᱭᱟ ᱟᱞᱮ ᱫᱚ᱾
ᱦᱩᱸ᱾
ᱡᱚᱠᱷᱚᱱ ᱵᱟᱝ ᱯᱮ ᱠᱩᱥᱤᱭᱟᱞᱮ ᱠᱟᱱᱟ ᱜᱚᱞᱯᱚ ᱫᱚ ᱵᱟᱝ ᱫᱚᱨᱠᱟᱨ᱾
ᱦᱩᱸ᱾
ᱦᱳᱭ᱾ ᱴᱷᱤᱠ ᱜᱮᱭᱟ ᱪᱟ ᱴᱷᱤᱠ ᱜᱮᱭᱟ ᱪᱟᱨᱛᱟᱞᱟ ᱴᱷᱮᱱ ᱜᱮ ᱪᱟᱞᱟᱜ ᱯᱮ ᱜᱚᱞᱚᱭ ᱯᱮ ᱩᱱᱠᱩ ᱥᱟᱛᱮ ᱾ ᱯᱮᱲᱟᱜ ᱯᱮ
ᱦᱩᱸ ᱯᱮᱲᱟᱜ ᱟᱞᱮ ᱛᱚ, ᱪᱮᱫᱟᱜ ᱵᱟᱞᱮ ᱯᱮᱲᱟᱜᱼᱟ? ᱯᱮᱲᱟ ᱠᱚᱣᱟᱞᱮ ᱟᱞᱮ ᱫᱚ ᱡᱚᱛᱚ ᱜᱮ ᱟᱨ ᱯᱮᱲᱟ ᱦᱚᱸᱞᱮ ᱯᱮᱲᱟᱜ ᱟᱞᱮ᱾
ᱦᱳᱭ ᱱᱟᱯᱟᱭ ᱠᱟᱛᱷᱟ ᱚᱱᱟ ᱫᱚ᱾
ᱦᱩᱸ᱾
ᱴᱷᱤᱠ ᱜᱮᱭᱟ ᱢᱚᱡᱽ ᱛᱮ ᱛᱟᱦᱮᱱ ᱯᱮ᱾
ᱦᱩᱸ᱾ ᱢᱚᱡᱽ ᱛᱮᱜᱮ ᱛᱚ ᱢᱮᱱᱟᱜ ᱟᱠᱟᱫ ᱞᱮᱭᱟ ᱟᱨᱚ ᱡᱚ ᱟᱨ ᱛᱟᱦᱮᱱᱟ ᱟᱨᱚ ᱟᱨᱚ ᱪᱮᱫ ᱞᱮᱠᱟ ᱢᱚᱡᱽ ᱛᱮᱞᱮ ᱛᱟᱦᱮᱱᱟ?
ᱟᱨᱚ ᱵᱮᱥᱤ ᱧᱚᱜ ᱯᱮ ᱛᱟᱦᱮᱱᱟ ᱛᱚ ᱚᱱᱟᱛᱮᱧ ᱞᱟᱹᱭ ᱠᱮᱫᱟ ᱠᱟᱹᱴᱤᱡ ᱟᱨᱚ ᱵᱮᱥᱤ ᱧᱚᱜ ᱛᱟᱦᱮᱱ ᱯᱮ ᱾
ᱛᱤᱱᱟᱹᱜ ᱵᱮᱥᱤ?
ᱵᱮᱥᱤ ᱢᱟᱱᱮ ᱟᱹᱰᱤ ᱡᱳᱨ ᱜᱮ
ᱛᱮ ᱜᱮ ᱢᱮᱱᱟᱜ ᱟᱠᱟᱫ ᱞᱮᱭᱟ ᱾
ᱦᱮᱸᱜ ᱵᱟᱝᱞᱮ ᱟᱸᱡᱚᱢ ᱛᱤᱭᱚᱜ ᱞᱮᱫᱟ ᱟᱸᱜᱮ ᱦᱚᱸ ᱢᱚᱡᱽ ᱛᱮᱜᱮ ᱛᱟᱦᱮᱱ ᱯᱮ ᱚᱱᱟ ᱜᱮᱞᱮ ᱪᱟᱹᱭᱟᱹᱜ ᱠᱟᱱᱟ ᱟᱞᱮ ᱫᱚ
ᱛᱟᱦᱮᱱ ᱟᱞᱮ ᱪᱮᱫᱟᱜ ᱵᱟᱝᱞᱮ ᱛᱟᱦᱮᱱᱟ᱾ ᱢᱚᱡᱽ ᱛᱮ ᱵᱟᱢ ᱵᱟᱢ ᱵᱟᱵᱚᱱ ᱛᱟᱦᱮᱸ ᱞᱮᱱᱠᱷᱟᱱ ᱫᱚ ᱪᱤᱠᱟᱹᱛᱮ ᱦᱩᱭᱩᱜ-ᱟ ᱾
ᱵᱟᱝ ᱵᱚᱱ ᱫᱚ ᱚᱱᱠᱟ ᱫᱚ ᱪᱮᱫ ᱞᱮᱠᱟ ᱯᱮ ᱞᱟᱹᱭᱫᱟ ᱟᱞᱮ ᱫᱚ ᱟᱞᱮ ᱫᱚᱞᱮ ᱟᱞᱮ ᱫᱚᱞᱮ ᱛᱟᱦᱮᱱᱟ ᱟᱨᱚ ᱵᱤᱥᱤ ᱧᱚᱜ ᱞᱮ ᱛᱟᱦᱮᱱᱟ᱾ ᱟᱞᱮ ᱫᱚ ᱪᱮᱫᱟᱜ ᱢᱚᱡᱽ ᱛᱮ ᱵᱟᱞᱮ ᱛᱟᱦᱮᱱᱟ ᱟᱞᱮ ᱫᱚ ᱢᱚᱡᱽ ᱛᱮᱜᱮᱞᱮ ᱛᱟᱦᱮᱱᱟ ᱢᱚᱡᱽ ᱛᱮᱜᱮ ᱢᱮᱱᱟᱜ ᱞᱮᱭᱟ ᱢᱚᱡᱽ ᱛᱮᱜᱮᱞᱮ ᱛᱟᱦᱮᱱ ᱜᱮᱭᱟ᱾
ᱦᱩᱸ᱾
ᱦᱳᱭ᱾ ᱟᱞᱮ ᱫᱚᱞᱮ ᱢᱚᱱᱮ ᱞᱮᱫᱟ ᱚᱱᱠᱟ ᱯᱚᱧᱪᱟᱹᱥ ᱛᱟᱞᱟ ᱦᱚᱲᱞᱮ ᱨᱚᱲ ᱟᱠᱚᱣᱟ ᱯᱮᱲᱟᱜ ᱟᱞᱮ, ᱟᱞᱮ ᱢᱟᱞᱮ ᱠᱤᱥᱟᱹᱲᱚᱜ-ᱟ᱾
ᱟᱯᱮ ᱫᱚ, ᱟᱯᱮ ᱫᱚ, ᱟᱯᱮ ᱫᱚ ᱵᱟᱝᱯᱮ ᱧᱮᱞ ᱟᱠᱟᱫ ᱞᱮᱫᱚ᱾
ᱟᱫᱚ ᱵᱟᱝ ᱵᱟ ᱟᱫᱚ ᱟᱯᱮ ᱫᱚᱯᱮ ᱚᱱᱮ ᱛᱚ ᱵᱟᱝ ᱯᱮ ᱨᱮᱵᱮᱱ ᱠᱟᱱᱟ ᱟᱫᱚ ᱧᱮᱞ ᱦᱚᱸ ᱵᱟᱝ ᱞᱟᱜᱟᱜ-ᱟ᱾
ᱟᱫᱚ ᱵᱟᱸ ᱟᱯᱮᱫᱚ ᱵᱟᱝ ᱵᱤᱱᱟᱹ ᱧᱮᱞ ᱛᱮᱜᱮ ᱯᱮ ᱞᱟᱹᱭ ᱫᱟᱯᱮ᱾
ᱵᱤᱱᱟᱸ ᱧᱮᱞ ᱛᱮᱜᱮ ᱞᱮ ᱞᱟᱹᱭ ᱮᱫᱟ ᱛᱚ ᱟᱨᱪᱮ ᱜᱚᱞᱯᱦᱚ ᱛᱮᱜᱮ ᱛᱚ ᱠᱟᱛᱷᱟ ᱴᱷᱤᱠ ᱦᱭᱩᱜ-ᱟ ᱛᱚᱵᱮ ᱛᱚ ᱛᱟᱨᱯᱟᱨᱮ ᱛᱟᱯᱮ ᱛᱚ ᱜᱚᱞ ᱚᱚᱨᱮ ᱜᱮ ᱨᱮᱵᱮᱱ ᱵᱟᱹᱱᱩᱜ ᱯᱮᱭᱟ᱾ ᱟᱫᱚ ᱡᱟᱭᱦᱳᱠ ᱪᱟᱵᱟ ᱟᱠᱟᱱᱟ ᱚᱱᱟ ᱫᱚ ᱟᱫᱚ ᱟᱞᱮ ᱮᱴᱟᱜ ᱠᱚᱞᱮ ᱧᱮᱞ ᱠᱚᱣᱟ᱾
ᱦᱮᱸ ᱴᱷᱤᱠ ᱧᱮᱞ ᱠᱚᱯᱮ᱾
ᱯᱚᱧᱪᱟᱥ ᱛᱟᱞᱟ ᱵᱮᱥᱤ ᱠᱷᱚᱱ ᱞᱮ ᱧᱟᱢ ᱠᱚ ᱠᱷᱟᱱ ᱫᱚ ᱟᱨᱚ ᱵᱷᱟᱜᱮᱜ-ᱟ᱾ ᱥᱚᱴᱠᱟᱴ ᱛᱮᱞᱮ ᱠᱟᱹᱴᱤᱡᱽ ᱞᱮ ᱠᱤᱥᱟᱹᱲᱚᱜ-ᱟ᱾
ᱦᱮᱸ᱾
ᱦᱳᱭ ᱢᱚᱱᱮ ᱛᱚ ᱦᱩᱭᱩᱜ ᱠᱟᱱᱟ ᱧᱟᱢᱚᱜ ᱟᱠᱚ᱾
ᱦᱮᱸ᱾ ᱵᱦᱟᱞᱤ ᱠᱟᱛᱷᱟ ᱧᱟᱢ ᱞᱮᱱᱠᱷᱟᱡᱽ ᱫᱚᱠᱚ᱾
ᱦᱮᱸᱻ ᱟᱪᱪᱷᱟ ᱡᱟᱦᱟᱸᱭ ᱛᱟᱠᱚ ᱟᱯᱮ ᱯᱮ ᱞᱟᱹᱭ ᱠᱮᱫᱟ ᱥᱟᱭᱤᱰ ᱛᱮᱞᱟ ᱩᱱᱠᱩ ᱛᱚ ᱵᱟᱠᱚ ᱢᱚᱴᱟ ᱜᱮᱭᱟ ᱵᱟᱝᱠᱚ ᱴᱟᱠᱞᱟ ᱜᱮᱭᱟ ᱛᱚ᱾
ᱟᱞᱮ ᱫᱚ, ᱟᱞᱮ ᱫᱚ ᱵᱟᱞᱮ ᱵᱟᱰᱟᱭᱟ᱾
ᱟᱨ ᱵᱟᱝ ᱟᱞᱮ ᱫᱚᱞᱮ ᱵᱟᱲᱟᱭᱟ ᱛᱚ ᱚᱱᱠᱟ ᱡᱮ ᱩᱱᱠᱩ ᱫᱚᱠᱚ ᱴᱟᱠᱞᱟ ᱠᱚ ᱦᱩᱭᱩᱜ-ᱟ ᱠᱟᱹᱴᱤᱡ ᱢᱚᱴᱟ ᱠᱚ ᱦᱩᱭᱩᱜ-ᱟ᱾ ᱟᱨ ᱜᱤᱲᱟ ᱠᱚ ᱦᱩᱭᱩᱜ ᱜᱮᱭᱟ᱾
ᱟᱞᱮ ᱫᱚ ᱵᱟᱞᱮ ᱵᱟᱲᱟᱭ ᱠᱟᱱᱛᱟᱦᱮᱫᱽ᱾
ᱟᱞᱮ ᱫᱚᱞᱮ ᱚᱱᱠᱟ ᱞᱮ ᱟᱸᱡᱚᱢ ᱠᱟᱫᱟ ᱚᱱᱠᱟ ᱦᱚᱸᱞᱮ ᱟᱸᱡᱚᱢ ᱠᱟᱫᱟ᱾ ᱩᱱᱠᱩ ᱢᱟ ᱚᱱᱟ ᱥᱟᱭᱤᱪᱞᱟ ᱵᱮᱱᱟᱣ-ᱵᱮᱱᱟᱣ ᱛᱮᱜᱮ ᱠᱚ ᱴᱟᱠᱞᱟ ᱦᱟᱠᱟᱱᱟ᱾
ᱟᱪᱪᱷᱟ᱾
ᱦᱮᱸ᱾
ᱚᱱᱟ ᱛᱮᱜᱮᱞᱮ ᱞᱟᱹᱭᱮᱫᱟ ᱟᱞᱮᱭᱟᱜ ᱩᱵᱽ ᱫᱚ ᱪᱮᱫᱟᱜ ᱧᱩᱨᱩ ᱪᱟᱵᱟᱜ ᱠᱟᱱ ᱛᱟᱞᱮᱭᱟ᱾
ᱟᱯᱮᱭᱟᱜ ᱫᱚ ᱪᱮᱫᱟᱭ ᱧᱩᱨᱩᱜ ᱠᱟᱱᱟ ᱮᱥᱮ ᱦᱟᱹᱱᱠᱩᱣᱟᱜ ᱛᱚ ᱧᱩᱨᱩᱜ ᱫᱚᱨᱠᱟᱨ ᱡᱟᱦᱟᱸᱭ ᱯᱮ ᱯᱮᱲᱟ ᱠᱚᱣᱟ᱾ ᱢᱟᱱᱮ ᱚᱱᱠᱩᱣᱟᱟ ᱫᱚ ᱚᱞᱨᱮᱰᱤ ᱧᱩᱨᱩ ᱪᱟᱵᱟ ᱠᱟᱱᱟ᱾
ᱟᱞᱮᱭᱟᱜ ᱦᱚᱸ ᱧᱩᱨᱩᱜ-ᱟ ᱟᱨᱟᱢᱵᱚ ᱠᱟᱱᱟ᱾
ᱟᱯᱮᱭᱟᱜ ᱦᱚᱸ ᱧᱩᱨᱩ ᱪᱟᱵᱟ ᱞᱮᱠᱷᱟᱱ ᱫᱚ ᱪᱮᱫ ᱞᱮᱠᱟ ᱦᱩᱭᱳᱜ-ᱟ ᱢᱟᱥᱮ ᱞᱟᱹᱭ ᱢᱮ᱾ ᱴᱟᱠᱞᱟ-ᱴᱟᱠᱞᱟ᱾
ᱦᱮᱸ᱾
ᱟᱯᱮ ᱴᱟᱠᱞᱟ ᱞᱮᱠᱷᱟᱱ ᱠᱤ ᱦᱩᱭᱩᱜ-ᱟ᱾ ᱟᱯᱮ ᱛᱚ ᱢᱚᱡᱛᱮ ᱛᱟᱦᱮᱱ ᱯᱮ ᱩᱵᱽ ᱠᱚ ᱡᱚᱛᱱᱚᱭ ᱛᱟᱯᱮ᱾
ᱢᱚᱡᱽᱞᱮ ᱪᱮᱭᱚᱜ ᱠᱟᱱᱟ ᱟᱫᱚ ᱢᱚᱡᱽ ᱛᱮ ᱚᱠᱟ ᱨᱮᱞᱮ ᱛᱟᱦᱮᱸ ᱫᱟᱲᱮᱭᱟᱜ ᱠᱟᱱᱟ᱾
ᱚᱱᱟ ᱠᱟᱛᱷᱟᱢ ᱞᱟᱹᱭ ᱠᱮᱫ ᱠᱷᱟᱱ ᱢᱟ ᱟᱞᱮ ᱢᱟ ᱴᱟᱠᱞᱟ ᱵᱟᱭ ᱴᱟᱠᱞᱟ ᱛᱚ ᱡᱟᱦᱟᱸᱭ ᱞᱮ ᱚᱱᱠᱟᱞᱮ ᱯᱟᱸᱡᱟᱭᱮᱫᱽ ᱠᱚᱣᱟ᱾ ᱪᱮᱜ ᱦᱚᱸ ᱵᱟᱝ, ᱪᱮᱜ ᱦᱚᱸ ᱵᱟᱝ᱾
ᱴᱟᱠᱞᱟ ᱠᱚᱯᱮ ᱯᱟᱸᱡᱟᱣᱮᱫᱽ ᱠᱚᱣᱟ᱾
ᱟᱞᱮ ᱫᱚ ᱠᱟᱹᱴᱤᱡ ᱴᱷᱤᱠ ᱥᱮᱦᱤᱡ ᱛᱟᱫᱚᱱᱛᱟ ᱦᱟᱛᱟᱣ ᱦᱩᱭᱩᱜ ᱛᱟᱞᱮᱭᱟ ᱯᱟᱪᱦᱮᱫ᱾ ᱟᱞᱮ ᱡᱟᱦᱟᱸᱭ ᱯᱚᱧᱪᱟᱥ ᱥᱟᱭᱴᱟ ᱟᱞᱮ ᱞᱮ ᱯᱟᱸᱡᱟᱭᱮᱫᱽ ᱠᱚᱣᱟ ᱩᱱᱠᱩ ᱢᱟ ᱠᱚ ᱴᱟᱠᱞᱟ ᱟᱠᱟᱱ ᱯᱚᱨᱮ ᱵᱩᱡᱽ ᱧᱟᱢᱚᱜᱼᱟ ᱚᱱᱟ ᱫᱚ ᱫᱤᱠᱟᱹᱛᱚᱜᱼᱟ᱾